ᱦᱮᱞᱳ
ᱦᱮᱞᱳ ᱡᱚᱦᱟᱨ ᱜᱮ
ᱦᱮᱸ ᱡᱚᱦᱟᱨ ᱜᱮ
ᱦᱳᱭ ᱟᱹᱞᱤᱧᱟᱜ ᱨᱚᱲ ᱵᱮᱥ ᱵᱮᱱ ᱟᱸᱡᱚᱢᱮᱫ ᱠᱟᱱ ᱜᱮᱭᱟ ᱟᱸᱡᱚᱢ ᱴᱷᱤᱠᱟᱹᱜ ᱠᱟᱱ ᱜᱮᱭᱟ
ᱦᱳᱭ ᱟᱸᱡᱚᱢᱚᱜ ᱴᱷᱤᱠᱟᱹᱜ ᱠᱟᱱ ᱜᱮᱭᱟ ᱟᱹᱞᱤᱧᱟᱜ
ᱦᱮᱸ ᱟᱵᱮᱱᱟᱜ ᱦᱚᱸ ᱟᱸᱡᱚᱢᱚᱜ ᱠᱟᱱ ᱜᱮᱭᱟ ᱟᱫᱚ ᱱᱟᱦᱟᱜ ᱛᱷᱚᱲᱟ ᱜᱟᱱ ᱵᱟᱹᱭ ᱵᱟᱹᱭ ᱧᱚᱜ ᱛᱮ ᱟᱸᱡᱚᱢᱚᱜ ᱠᱟᱱᱟ
ᱦᱮ
ᱦᱳᱭ ᱛᱟᱦᱞᱮ ᱚᱲᱟᱜ ᱠᱚᱥᱮᱫ ᱫᱚ ᱢᱚᱸᱡᱽ ᱵᱟᱲᱟᱟᱜ ᱜᱮ ᱟᱨ ᱟᱵᱮᱱ ᱪᱮᱫᱞᱮᱠᱟ ᱢᱮᱱᱟᱜ ᱵᱮᱱᱟ
ᱟᱹᱞᱤᱧ ᱦᱚᱸ ᱱᱟᱯᱟᱭ ᱵᱟᱲᱟ ᱜᱮ ᱟᱨ ᱚᱲᱟᱜ ᱦᱚᱲ ᱦᱚᱸ ᱱᱟᱯᱟᱭ ᱵᱟᱲᱟ ᱜᱮᱭᱟ ᱠᱚ
ᱦᱳᱭ ᱱᱟᱯᱟᱭ ᱜᱮ ᱟᱹᱞᱤᱧ ᱦᱚᱸ ᱢᱚᱸᱡᱽ ᱜᱮ ᱢᱮᱱᱟᱜ ᱞᱤᱧᱟᱹ ᱟᱨ ᱚᱲᱟᱜ ᱥᱮᱮᱫ ᱠᱚ ᱦᱚᱸᱚᱸ ᱡᱚᱛᱚ ᱢᱚᱡᱽ ᱵᱟᱲᱟᱜ ᱜᱮ ᱢᱮᱱᱟᱜ ᱠᱚᱣᱟ ᱛᱟᱦᱚᱞᱮ ᱫᱟᱜ ᱡᱟᱹᱯᱩᱫ ᱠᱚᱫᱚ ᱡᱟᱹᱲᱤ ᱠᱚᱫᱚ ᱪᱮᱫ ᱞᱮᱠᱟ ᱟᱯᱮ ᱥᱮᱫ ᱫᱚ ᱫᱟᱜ ᱡᱟᱹᱯ ᱛᱩᱯᱩᱜ ᱠᱚᱫᱚᱭ ᱫᱟᱹᱲᱤᱭᱮᱜ ᱠᱟᱱᱟ ᱥᱮ ᱵᱟᱝᱟ
ᱦᱩᱸ ᱦᱮᱸ ᱡᱟᱹᱲᱤᱭᱟᱜ ᱜᱮᱭᱟᱭ ᱟᱨ ᱛᱮᱦᱮᱧ ᱛᱮᱦᱮᱧ ᱢᱟᱱᱮ ᱦᱚᱞᱟ ᱦᱚᱸ ᱫᱚᱢᱮ ᱡᱟᱹᱲᱤ ᱠᱟᱜᱟᱭ ᱦᱩ ᱯᱩᱨᱟᱹ ᱮᱠᱴᱟ ᱫᱩᱴᱟ ᱠᱷᱚᱱᱟᱜ ᱢᱟᱱᱮ ᱛᱤᱠᱤᱱ ᱠᱷᱚᱱᱟᱜ ᱟᱨ ᱛᱮᱦᱮᱧ ᱦᱚᱸ ᱥᱮᱛᱟᱜ ᱥᱮᱛᱟᱜ ᱵᱮᱲᱟ ᱫᱚ ᱠᱟᱹᱴᱤᱡ ᱫᱟᱜ ᱵᱟᱲᱟ ᱠᱮᱫ ᱜᱮᱭᱟ ᱛᱟᱯᱚᱨ ᱛᱟᱯᱚᱨᱮ ᱠᱤᱪᱷᱩ ᱥᱤᱛᱩᱝ ᱠᱮᱫᱮᱜᱟᱭ ᱛᱟᱯᱚᱨᱮ ᱥᱤᱛᱩᱝ ᱠᱟᱛᱮ ᱟᱨᱦᱚᱸ ᱱᱚᱜᱼᱚᱭ ᱤᱛᱩᱜ ᱨᱤᱢᱤᱞ ᱠᱚ ᱨᱟᱠᱟᱵ ᱵᱟᱲᱟ ᱟᱠᱟᱫᱟᱭ ᱫᱟᱜ ᱦᱚᱸ ᱡᱚᱨᱚᱭᱮᱫ ᱛᱟᱦᱮᱱᱟᱭ ᱦᱟᱞᱠᱟ ᱠᱚᱨᱮ ᱫᱚ
ᱦᱳᱭ ᱦᱳᱭ ᱦᱳᱭ ᱱᱟᱦᱟᱜ ᱫᱟᱜ ᱫᱤᱱ ᱢᱟ ᱥᱮᱴᱮᱨᱮ ᱱᱟᱦᱟᱜ ᱛᱚ ᱟᱨ ᱱᱤᱛᱚᱜ ᱢᱟ ᱫᱟᱜ ᱮᱜ ᱠᱟᱱᱟᱮ ᱟᱨ ᱟᱞᱮ ᱥᱮᱫ ᱦᱚᱸ ᱟᱹᱰᱤ ᱠᱟᱡᱟᱠ ᱱᱚᱝᱠᱟ ᱚᱱᱠᱟᱜ ᱜᱮ ᱟᱞᱮ ᱫᱤᱥᱚᱢ ᱦᱚᱸ ᱚᱱᱠᱟ ᱫᱟᱜ ᱜᱮ ᱡᱟᱹᱯᱩᱫ ᱯᱩᱨᱟᱹᱭ ᱞᱟᱜᱟᱣ ᱠᱟᱜ ᱠᱟᱱᱟ ᱦᱚᱞᱟ ᱠᱟᱡᱟᱠ ᱮ ᱫᱟᱜ ᱞᱮᱭᱟ ᱫᱩ ᱜᱷᱚᱱᱴᱟ ᱜᱟᱱ ᱞᱟᱜᱟᱛᱟᱨ ᱮ ᱫᱟᱜ ᱞᱮᱭᱟ ᱟᱨ ᱦᱚᱞᱟ ᱫᱚ ᱛᱤᱥ ᱡᱩᱱ ᱦᱩᱞ ᱢᱟᱦᱟ ᱛᱟᱦᱮᱸ ᱠᱟᱱᱟ ᱛᱚ ᱟᱨ ᱫᱤᱥᱟᱹᱭᱧ ᱛᱤᱱ ᱫᱷᱟᱹᱵᱤᱡ ᱵᱚᱞᱮ ᱦᱩᱞ ᱢᱟᱦᱟ ᱚᱠᱛᱮ ᱫᱚ ᱢᱟᱱᱮ ᱯᱨᱚᱛᱮᱠ ᱵᱚᱪᱷᱚᱨ ᱢᱟᱱᱮ ᱛᱤᱱᱟᱹᱜ ᱠᱟᱹᱴᱤᱡ ᱠᱷᱚᱧ ᱦᱟᱨᱟᱣ ᱟᱠᱟᱱᱟ ᱱᱤᱛ ᱦᱟᱹᱵᱤᱡ ᱛᱮ ᱵᱚᱞᱮ ᱦᱩᱞ ᱢᱟᱦᱟ ᱨᱮᱫᱚ ᱫᱚ ᱢᱟᱱᱮ ᱫᱟᱜ ᱫᱚ ᱚᱱᱟ ᱫᱟᱜᱽ ᱜᱮᱭᱟ ᱵᱚᱞᱮ ᱚᱱᱟᱧ ᱫᱤᱥᱟᱹᱭ ᱵᱚᱞᱮ ᱱᱤᱛ ᱢᱤᱫ ᱛᱮ ᱛᱟᱦᱞᱮ ᱦᱩᱞ ᱢᱟᱦᱟ ᱠᱚᱨᱮ ᱫᱚ ᱪᱮᱫ ᱞᱮᱠᱟ ᱠᱩ ᱯᱮ ᱢᱟ ᱦᱩᱞ ᱢᱟᱦᱟ ᱯᱮ ᱢᱟᱱᱟᱣ ᱵᱟᱲᱟ ᱠᱮᱜᱼᱟ
ᱦᱮᱸ ᱢᱚᱡᱽ ᱜᱮ ᱢᱟᱱᱟᱣ ᱫᱚ ᱦᱩᱭᱱᱟ ᱟᱫᱚ ᱟᱞᱮ ᱫᱚ ᱢᱟᱱᱮ ᱮᱸ ᱨᱱ ᱟᱹᱰᱤᱜᱟᱱ ᱟᱹᱛᱩᱳ ᱛᱮᱛᱨᱚ ᱦᱩᱭᱩᱜ ᱜᱮ ᱦᱩᱭᱩᱜ ᱜᱮᱛᱟᱞᱮᱭᱟ ᱟᱨᱠᱤ ᱚᱱᱠᱟ ᱟᱫᱚ ᱢᱟᱱᱮ ᱱᱚᱝᱠᱟ ᱮᱱᱮᱡ ᱮᱱᱮᱡ ᱛᱮᱞᱮ ᱪᱟᱞᱟᱣᱮᱱᱟ ᱟᱨ ᱚᱸᱰᱮ ᱡᱚᱠᱷᱚᱱ ᱯᱩᱡᱟᱹ ᱦᱩᱭᱩᱜ ᱠᱟᱱᱟ ᱥᱮ ᱟᱫᱚ ᱛᱚᱠᱷᱚᱱ ᱨᱮᱜᱮ ᱫᱟᱜ ᱠᱮᱫᱟᱭ ᱟᱫᱚ ᱟᱞᱮ ᱴᱷᱮᱱ ᱫᱚ ᱢᱟᱱᱮ ᱟᱫᱚ ᱡᱚᱛᱚ ᱦᱚᱲ ᱞᱚᱦᱚᱫ ᱦᱩᱭᱱᱟ ᱟᱨᱠᱤ ᱟᱨ ᱫᱟᱹᱲ ᱛᱚ ᱵᱟᱝ ᱜᱟᱱᱚᱜ ᱠᱟᱱᱟ ᱚᱸᱰᱮ ᱠᱷᱚᱱᱟᱜ ᱡᱮ ᱫᱟᱹᱲ ᱦᱩᱭᱩᱜᱼᱟ ᱡᱮᱦᱮᱛᱩ ᱯᱩᱡᱟᱹ ᱪᱟᱞᱟᱜ ᱠᱟᱱᱟ ᱛᱚᱠᱷᱚᱱ ᱫᱚ ᱦᱳᱭ ᱟᱫᱚ ᱚᱸᱰᱮ ᱜᱮ ᱟᱨ ᱛᱮ ᱚᱱᱠᱟ ᱛᱤᱨᱯᱳᱞ ᱦᱚᱸ ᱮᱠᱴᱩ ᱦᱚᱯᱚᱱ ᱧᱚᱜ ᱡᱟᱭᱜᱟ ᱨᱮᱜᱮ ᱠᱚ ᱴᱟᱸᱜᱟᱣ ᱟᱠᱟᱫ ᱛᱟᱦᱮᱸᱜᱼᱟ ᱟᱨᱠᱤ ᱟᱫᱚᱸ ᱚᱸᱰᱮ ᱦᱚᱭᱛᱳ ᱢᱟᱱᱮ ᱚᱸᱰᱮ ᱠᱤᱪᱷᱩ ᱠᱷᱟᱹᱞ ᱠᱚ ᱛᱟᱦᱮᱸ ᱠᱟᱱᱟ ᱟᱨ ᱛᱟᱦᱮ ᱚᱱᱟ ᱱᱤᱭ ᱜᱮ ᱟᱨᱠᱤ ᱠᱤᱪᱩ ᱞᱩᱱᱰ ᱥ ᱠᱚᱨᱮᱱᱟᱜ ᱚᱱᱟ ᱠᱚ ᱛᱟᱦᱮᱸ ᱠᱟᱱᱟ ᱟᱫᱚ ᱚᱱᱟ ᱛᱚ ᱟᱨ ᱩᱱᱟᱹᱜ ᱜᱟᱱ ᱦᱚᱲ ᱛᱚ ᱵᱟᱝ ᱥᱟᱦᱚᱵ ᱦᱩᱭᱩᱜ ᱟᱥᱮ ᱚᱸᱰᱮ ᱫᱚ ᱟᱨ ᱛᱟᱦᱞᱮ ᱨᱚᱦᱚᱫ ᱵᱟᱲᱟ ᱦᱩᱭᱱᱟ ᱦᱩᱸ ᱟᱨ
ᱦᱩᱸ ᱟᱫᱚ ᱱᱟᱦᱟᱜ ᱵᱟᱲᱟᱭ ᱜᱮᱭᱟᱯᱮ ᱟᱫᱚ ᱱᱟᱦᱟᱜ ᱢᱳᱥᱩᱢ ᱠᱚ ᱧᱮᱞ ᱞᱟᱦᱟᱨᱮ ᱪᱟᱛᱚᱢ ᱠᱚ ᱱᱟᱦᱟᱜ ᱵᱮᱱ ᱥᱚᱸᱜᱮ ᱛᱚᱨᱟ ᱠᱮᱭᱟ ᱚᱱᱟ ᱫᱚ ᱢᱟᱱᱮ ᱡᱚᱠᱷᱚᱱ ᱛᱚᱠᱷᱚᱱ ᱜᱮ ᱫᱟᱜ ᱠᱚ ᱦᱮᱡ ᱠᱚᱜᱼᱟ ᱥᱮ ᱡᱟᱹᱲᱤ ᱠᱮᱭᱟ ᱛᱚ ᱚᱱᱟ ᱚᱠᱛᱮ ᱪᱟᱛᱚᱢ ᱨᱮᱵᱮᱱ ᱩᱢᱩᱞ ᱫᱟᱲᱮ ᱠᱚᱜᱼᱟ ᱟᱨᱦᱚᱸ ᱡᱟᱦᱟᱸ ᱮᱱᱛᱜ ᱮᱱᱛᱜ ᱡᱟᱦᱟᱸ ᱵᱮᱱ ᱞᱟᱹᱭᱮᱫ ᱠᱟᱱᱟ ᱦᱚᱯᱚᱱ ᱦᱚᱯᱚᱱ ᱯᱮᱱᱰᱮᱞ ᱮᱱᱛᱮᱫ ᱥᱮ ᱩᱱ ᱦᱤᱞᱳᱜ ᱢᱟ ᱱᱟᱦᱟᱜ ᱟᱹᱰᱤᱜᱟᱱ ᱦᱚᱲ ᱵᱚᱱ ᱡᱟᱣᱨᱟᱜ ᱛᱚ ᱟᱫᱚ ᱚᱱᱟ ᱤᱭᱟᱹᱛᱮ ᱦᱳᱭ ᱟᱫᱚ ᱚᱱᱟ ᱤᱭᱟᱹᱛᱮ ᱟᱹᱞᱤᱧ ᱫᱚ ᱱᱟᱦᱟᱜ ᱞᱤᱧ ᱥᱮᱱ ᱞᱮᱱᱟ ᱚᱱᱟ ᱛᱤᱥ ᱡᱩᱱ ᱢᱟᱱᱟᱣ ᱞᱟᱹᱜᱤᱫ ᱛᱮ ᱡᱟᱦᱟᱸ ᱥᱮᱛᱟᱜ ᱨᱮ ᱱᱚᱰᱮ ᱰᱟᱹᱵᱨᱟᱹ ᱥᱟᱯᱷᱟ ᱠᱟᱛᱮ ᱩᱰᱩᱠ ᱠᱟᱛᱮᱫ ᱪᱟᱞᱟᱣ ᱦᱩᱭᱱᱟ ᱟᱨ ᱥᱤᱫᱩᱼ ᱠᱟᱹᱱᱦᱩ ᱥᱟᱱᱟᱢ ᱠᱷᱚᱱ ᱢᱟᱲᱟᱝ ᱨᱮ ᱢᱟᱞᱟ ᱠᱚ ᱦᱚᱨᱚᱜ ᱵᱟᱲᱟ ᱠᱟ ᱠᱟᱛᱮᱫ ᱟᱨ ᱡᱚᱦᱟᱨ ᱠᱚ ᱰᱚᱵᱚᱜ ᱵᱟᱲ ᱠᱟᱛᱮᱫ ᱤᱱᱟᱹ ᱛᱟᱭᱱᱚᱢ ᱛᱟᱭᱱᱚᱢ ᱫᱚ ᱚᱸᱰᱮ ᱮᱛᱚᱦᱚᱵ ᱮᱱᱟ ᱚᱱᱟ ᱥᱚᱵᱷᱟ ᱥᱚᱧᱪᱟᱞᱚᱱ ᱞᱮᱠᱟᱛᱮ
ᱚᱸᱰᱮ ᱟᱫᱚ ᱡᱟᱦᱟᱸᱭ ᱠᱩ ᱩᱱᱠᱩ ᱦᱩᱞᱜᱟᱹᱨᱭᱟᱹ ᱩᱱᱠᱤᱱ ᱥᱤᱫᱟᱹ ᱠᱟᱹᱱᱦᱩ ᱪᱟᱸᱫ ᱵᱷᱟᱭᱨᱚ ᱯᱷᱟᱞ ᱯᱷᱩᱞᱳ ᱡᱷᱟᱱᱚ ᱡᱟᱦᱟᱸ ᱟᱵᱚ ᱦᱚᱲ ᱦᱚᱯᱚᱱ ᱥᱮ ᱟᱵᱚ ᱫᱤᱥᱚᱢ ᱞᱟᱹᱜᱤᱫ ᱠᱚ ᱞᱟᱹᱲᱦᱟᱹᱭ ᱠᱟᱛᱮᱫ ᱠᱚ ᱥᱟᱹᱦᱤᱫ ᱞᱮᱱ ᱟᱭᱟᱜ ᱡᱟᱦᱟᱸ ᱛᱤᱱᱟᱹᱜ ᱡᱤᱵᱽᱱᱤ ᱠᱟᱛᱷᱟ ᱛᱟᱦᱮᱸ ᱠᱟᱱᱟ ᱚᱱᱟ ᱠᱚᱜᱮ ᱞᱟᱹᱭ ᱟᱸᱡᱚᱢ ᱵᱟᱲᱟ ᱠᱟᱛᱮᱫ ᱟᱨ ᱟᱭᱢᱟ ᱜᱟᱱ ᱦᱚᱲ ᱠᱚ ᱚᱸᱰᱮ ᱩᱱᱠᱩ ᱨᱚᱲ ᱨᱮᱱᱟᱜ ᱫᱟᱣ ᱞᱮ ᱮᱢᱟᱜ ᱠᱚᱣᱟ ᱥᱮ ᱟᱞᱮ ᱦᱚᱸ ᱨᱚᱲ ᱨᱮᱱᱟᱜ ᱫᱟᱣ ᱞᱮ ᱫᱚᱦᱚ ᱠᱮᱜᱼᱟ ᱟᱨ ᱛᱤᱱᱟᱹᱜ ᱜᱟᱱ ᱦᱚᱲ ᱡᱟᱦᱟᱸ ᱛᱤᱱᱟᱹᱜ ᱜᱮ ᱵᱟᱠᱚ ᱵᱟᱲᱟᱭ ᱠᱟᱱ ᱛᱟᱦᱮᱱᱟ ᱥᱮ ᱵᱟᱠᱚ ᱚᱱᱟ ᱵᱟᱨᱮᱛᱮ ᱛᱮ ᱵᱟᱹᱱᱩᱜ ᱛᱟᱠᱚᱣᱟ ᱵᱟᱲᱟᱭ ᱛᱚ ᱩᱱᱠᱩ ᱩᱱᱠᱩ ᱫᱚ ᱩᱱ ᱦᱤᱞᱳᱜ ᱜᱮ ᱱᱟᱦᱟᱜ ᱚᱱᱟ ᱠᱚᱫᱚ ᱚᱱᱟ ᱥᱳ ᱨᱮᱜᱮ ᱚᱱᱟ ᱪᱮᱫ ᱠᱚ ᱢᱮᱱᱟᱵᱚᱱ ᱚᱸᱰᱮ ᱵᱚᱱ ᱡᱟᱣᱨᱟᱣᱟ ᱟᱠᱟᱱ ᱡᱩᱸᱜᱩᱜ ᱰᱩᱜᱩᱜ ᱦᱚᱲ ᱚᱱᱟ ᱛᱟᱞᱟ ᱨᱮᱜᱮ ᱩᱱᱠᱩ ᱦᱚᱸᱠᱚ ᱵᱩᱡ ᱧᱟᱢᱟ ᱪᱮᱫᱟᱜ ᱡᱮ ᱱᱩᱠᱩ ᱡᱟᱦᱟᱸ ᱟᱵᱚ ᱟᱹᱫᱤᱵᱟᱹᱥᱤ ᱵᱚᱱ ᱢᱮᱱᱮᱠ ᱠᱟᱱ ᱱᱩᱠᱩ ᱟᱵᱚ ᱦᱚᱲ ᱠᱟᱱ ᱜᱮᱠᱚ ᱛᱟᱦᱮᱸ ᱠᱟᱱ ᱱᱩᱠᱩ ᱞᱟᱹᱲᱦᱟᱹᱭ ᱞᱟᱹᱜᱤᱫ ᱱᱩᱠᱩ ᱠᱚ ᱦᱟᱡᱟᱨᱚ ᱦᱟᱡᱟᱨᱚ ᱟᱵᱚ ᱦᱚᱲ ᱦᱚᱯᱚᱱ ᱠᱚ ᱵᱟᱹᱲᱤᱡ ᱞᱮᱱᱟ ᱱᱚᱣᱟ ᱢᱟᱱᱮ ᱥᱟᱹᱦᱤᱫ ᱞᱮᱱᱟ ᱱᱚᱣᱟ ᱮᱱᱛᱮᱫ ᱱᱚᱣᱟ ᱛᱤᱥ ᱡᱩᱱ ᱟᱴᱷᱨᱚᱥᱚ ᱯᱚᱪᱯᱚᱱ ᱠᱷᱚᱱ ᱪᱷᱚᱯᱚᱱ ᱡᱟᱦᱟᱸ ᱢᱤᱫ ᱵᱚᱪᱷᱚᱨ ᱤᱝᱨᱮᱹᱡᱽ ᱠᱚ ᱠᱷᱤᱞᱟᱯ ᱱᱩᱠᱩ ᱞᱟᱹᱲᱦᱟᱹᱭ ᱞᱟᱹᱜᱤᱫ ᱢᱟᱦᱟᱡᱚᱱ ᱯᱨᱛᱷᱟ ᱞᱟᱹᱲᱦᱟᱹᱭ ᱠᱚ ᱩᱱᱠᱩ ᱠᱚ ᱥᱴᱟᱴ ᱞᱮᱫ ᱡᱟᱦᱟᱸ ᱮᱱᱛᱮᱫ ᱦᱳᱭ
ᱛᱚ ᱚᱱᱟ ᱠᱚᱜᱮ ᱥᱟᱱᱟᱢ ᱠᱤᱪᱷᱩ ᱞᱟᱹᱭ ᱵᱟᱲᱟ ᱠᱟᱛᱮᱮᱫ ᱟᱫᱚ ᱱᱟᱜ ᱢᱩᱪᱟᱹᱫ ᱨᱮᱫᱚ ᱦᱱᱟᱜ ᱥᱩᱚᱲᱟ ᱫᱟᱠᱟ ᱠᱚ ᱡᱚᱢ ᱵᱟᱲᱟ ᱦᱩᱭᱱᱟ᱾ ᱟᱫᱚ ᱱᱟᱜ ᱛᱷᱚᱲᱟ ᱫᱟᱜ ᱠᱚ ᱡᱟᱹᱲᱤ ᱠᱮᱫ ᱛᱮᱫᱚ ᱱᱚᱰᱮ ᱫᱚ ᱯᱮᱱᱰᱮᱞ ᱠᱚ ᱛᱟᱦᱮᱸ ᱠᱟᱱᱟ ᱡᱚᱛᱚ ᱡᱚᱛᱚ ᱦᱚᱲ ᱪᱟᱛᱟᱢ ᱠᱚᱠᱚ ᱤᱫᱤᱠᱟᱫ ᱛᱟᱦᱮᱸᱱᱟ ᱟᱫᱚ ᱥᱟᱱᱟᱢ ᱦᱚᱲ ᱩᱱᱠᱩ ᱚᱱᱠᱟ ᱠᱟᱛᱮ ᱮ ᱟᱫᱚ ᱢᱮᱱᱮᱡᱽ ᱦᱩᱭ ᱮᱱᱟ ᱦᱳᱭ
ᱦᱳᱭ ᱦᱳᱭ ᱟᱫᱚ ᱪᱟᱛᱚᱢ ᱠᱚᱫᱚ ᱛᱟᱦᱮᱸ ᱠᱟᱱ ᱨᱮᱦᱚᱸ ᱟᱫᱚ ᱛᱩᱵᱩ ᱨᱮᱦᱚᱸ ᱛᱚ ᱟᱫᱚ ᱟᱹᱰᱤᱜᱟᱱ ᱫᱟᱜᱼ ᱮ ᱡᱚᱨᱚᱭᱮᱫ ᱛᱟᱦᱮᱸᱫ ᱟᱫᱚ ᱟᱹᱰᱤ ᱡᱩᱨ ᱜᱮ ᱟᱨᱠᱤ ᱟᱫᱚ ᱪᱷᱟᱛᱚᱢ ᱠᱚᱢᱟ ᱟᱫᱚ ᱥᱩᱫᱩ ᱢᱟᱱᱮ ᱵᱚᱦᱚᱜ ᱴᱩᱠᱩᱱ ᱜᱮᱥᱮ ᱟᱨ ᱞᱟᱛᱟᱨ ᱥᱮᱫ ᱫᱚ ᱞᱚᱦᱚᱫᱚᱜ ᱜᱮᱭᱟᱢ ᱱᱟᱦᱚᱭ ᱟ ᱪᱟᱛᱚᱢ ᱛᱮᱫᱚ ᱩᱱᱟᱹᱜ ᱯᱩᱨᱟᱹ ᱛᱚ ᱵᱟᱢ ᱩᱢᱩᱞ
ᱦᱳᱭ ᱦᱳ ᱟᱫᱚ ᱚᱱᱟ ᱨᱟᱹᱥᱠᱟᱹ ᱜᱮ ᱵᱩᱡᱷᱟᱹᱜ ᱠᱟᱱ ᱛᱟᱦᱮᱱᱟ ᱟᱭᱢᱟ ᱟᱭᱢᱟ ᱫᱤᱱ ᱵᱟᱫᱽ ᱨᱮ ᱫᱟᱜ ᱨᱮ ᱞᱚᱦᱚᱫᱚᱜ ᱨᱮᱭᱟᱜ ᱢᱟᱱᱮ ᱚᱱᱠᱟ ᱢᱚᱠᱟ ᱧᱟᱢ ᱞᱮᱱᱟ ᱟᱫᱚ ᱚᱱᱟᱛᱮ ᱫᱟᱜ ᱫᱟᱜ ᱛᱮᱜᱮ ᱫᱟᱬᱟᱵᱟᱲᱟᱭ ᱦᱩᱭᱩᱜ ᱠᱟᱱ ᱛᱟᱦᱮᱱᱟ ᱟᱫᱚ ᱱᱟᱦᱟᱜ ᱡᱩᱛᱟᱹ ᱠᱚᱫᱚ ᱱᱟᱦᱟᱜ ᱮᱠᱫᱚᱢ ᱯᱩᱨᱟᱹ ᱞᱚᱥᱚᱫ ᱨᱮᱦᱟᱜ ᱯᱩᱨᱟᱹ ᱤᱭᱟᱹᱜ ᱠᱟᱱ ᱛᱟᱦᱮᱱᱟ ᱛᱟᱲᱟᱢ ᱛᱟᱲᱟᱢ ᱛᱮ ᱟᱫᱚ ᱢᱤᱫ ᱫᱤᱱ ᱪᱮᱫ ᱠᱚ ᱢᱮᱱ ᱞᱮᱠᱟ ᱚᱣᱱᱟ ᱩᱱᱟᱹᱜ ᱢᱟᱱᱮ ᱛᱤᱥ ᱡᱩᱱ ᱢᱟᱦᱟ ᱫᱚ ᱟᱜᱚᱨ ᱵᱚᱱ ᱧᱮᱞ ᱵᱟᱠᱷᱟᱡ ᱫᱚ ᱱᱚᱣᱟ ᱫᱚ ᱦᱟᱸᱜ ᱠᱩᱥᱤ ᱨᱟᱹᱥᱠᱟᱹ ᱫᱤᱱ ᱫᱚ ᱵᱟᱝ ᱠᱟᱱᱟ ᱱᱟᱦᱟᱜ ᱩᱱ ᱦᱤᱞᱳᱜ ᱫᱚ ᱱᱟᱦᱟᱜ ᱟᱵᱚ ᱩᱱᱠᱩ ᱩᱱᱦᱤᱞᱳ ᱞᱮᱠᱟᱱ ᱫᱤᱱ ᱨᱮ ᱩᱱᱠᱩ ᱠᱚ ᱵᱚᱸᱜᱟ ᱛᱟᱞᱟ ᱞᱮᱱᱟ ᱩᱱᱠᱩ ᱠᱚ ᱥᱟᱹᱟᱦᱤᱫ ᱞᱮᱱᱟ ᱟᱵᱚ ᱞᱟᱹᱜᱤᱫ ᱛᱮ ᱩᱱᱠᱩ ᱟᱵᱚ ᱠᱚ ᱠᱩᱨᱩᱢᱩᱴᱩ ᱴᱚᱣᱟᱜ ᱵᱚᱱ ᱛᱮᱜᱮᱛᱮ ᱟᱵᱚ ᱱᱚᱰᱮ ᱱᱤᱛᱚᱜ ᱢᱚᱡᱽ ᱟᱨ ᱱᱟᱯᱟᱭᱵᱚᱱ ᱢᱮᱱᱟᱜ ᱵᱚᱱᱟ ᱟᱨ ᱵᱟᱝᱠᱷᱟᱱ ᱫᱚ ᱱᱟᱦᱟᱜ ᱟᱵᱚ ᱦᱚᱸ ᱡᱩᱫᱤ ᱚᱱᱠᱟ ᱡᱩᱫᱤ ᱵᱚᱱ ᱵᱟᱠᱚ ᱩᱱᱠᱩ ᱠᱚ ᱞᱟᱹᱲᱦᱟᱹᱭ ᱞᱮᱱᱠᱷᱟᱱ ᱮᱱᱠᱷᱟᱱ ᱟᱵᱚ ᱞᱟᱹᱜᱤᱫ ᱛᱮ ᱛᱟᱦᱚᱞᱮ ᱫᱚ ᱟᱵᱚ ᱱᱤᱛ ᱦᱟᱹᱵᱤᱡ ᱛᱮ ᱯᱟᱥᱮᱡ ᱚᱱᱠᱟ ᱜᱩᱞᱟᱢ ᱨᱜᱮ ᱵᱚᱱ ᱛᱟᱦᱮᱸ ᱠᱚᱜᱼᱟ ᱮᱴᱟᱜ ᱦᱚᱲᱟᱜ ᱠᱟᱵᱽᱡᱟ ᱨᱮᱜᱮ ᱟᱵᱚ ᱵᱚᱱ ᱛᱟᱦᱮᱸ ᱠᱚᱜᱼᱟ ᱱᱤᱛ ᱦᱟᱹᱵᱤᱡ ᱛᱮ ᱮᱴᱟᱜ ᱦᱚᱲᱟᱜ ᱠᱟᱛᱷᱟ ᱟᱸᱡᱚᱢ ᱦᱩᱭ ᱠᱚᱜ ᱛᱟᱵᱚᱱᱟ ᱦᱳᱭ
ᱮᱠᱫᱚᱢ ᱦᱮ ᱟᱫᱚ ᱚᱱᱟ ᱫᱚ ᱠᱳᱱᱳ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ ᱟᱫᱚ ᱟᱢ ᱢᱟᱱᱮ ᱟᱹᱰᱤ ᱜᱟᱱ ᱡᱟᱭᱜᱟᱮ ᱧᱮᱞ ᱦᱩᱭᱩᱜ ᱠᱟᱱᱟ ᱚᱱᱟ ᱨᱮᱜᱮ ᱫᱚᱢᱮ ᱠᱚ ᱨᱟᱹᱥᱠᱟᱹᱭᱮᱫᱟ
ᱦᱳᱭ ᱦᱳᱭ ᱟᱪᱪᱷᱟ ᱟᱹᱞᱤᱧ ᱢᱤᱫᱴᱮᱱ ᱠᱟᱛᱷᱟᱞᱤᱤᱧ ᱢᱮᱱ ᱮᱫᱟ ᱟᱪᱪᱷᱟ ᱧᱮᱞᱮ ᱵᱟᱲᱟᱭᱮᱫ ᱠᱟᱱᱟᱞᱤᱧ ᱡᱮ ᱚᱱᱟ ᱥᱳᱥᱟᱞ ᱢᱤᱰᱤᱭᱟ ᱠᱚᱨᱮ ᱜᱮ ᱱᱟᱸᱜ ᱩᱱᱠᱩ ᱟᱹᱰᱤᱜᱟᱱ ᱠᱩᱲᱤ ᱜᱤᱫᱽᱨᱟᱹ ᱩᱱᱠᱩ ᱠᱚ ᱥᱟᱹᱲᱤ ᱠᱚᱠᱚ ᱵᱟᱸᱫᱮ ᱠᱟᱜᱼᱟ ᱱᱟᱦᱟᱜ ᱟᱨ ᱪᱷᱟᱹᱯᱨᱤᱤ ᱯᱨᱳᱜᱨᱟᱢ ᱱᱤᱭᱟ ᱛᱨᱤᱥ ᱢᱟᱨᱪ ᱡᱩᱱ ᱢᱟᱦᱟ ᱨᱮᱠᱚ ᱠᱚᱨᱟᱣ ᱦᱚᱪᱚᱭᱮᱫ ᱠᱟᱱᱟ ᱟᱨ ᱟᱹᱰᱤ ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚᱫᱚ ᱱᱟᱦᱟᱜ ᱠᱚ ᱛᱟᱦᱮᱱ ᱛᱟᱦᱮᱱᱟ ᱟᱨ ᱩᱱᱠᱩ ᱢᱤᱫᱴᱮᱱ ᱵᱟᱨᱭᱟ ᱠᱩᱲᱤ ᱜᱤᱫᱽᱨᱟᱹ ᱠᱚ ᱛᱟᱦᱮᱱᱟ ᱟᱨ ᱜᱟᱫᱮᱞ ᱜᱟᱫᱮᱞ ᱠᱚᱲᱟ ᱠᱚ ᱛᱟᱞᱟ ᱨᱮᱠᱚ ᱮᱱᱮᱡ ᱛᱟᱦᱮᱱᱟ ᱟᱫᱚ ᱱᱚᱜᱼᱚ ᱱᱚᱣᱟ ᱡᱤᱱᱤᱥ ᱡᱟᱦᱟᱸ ᱦᱩᱭᱩᱜ ᱠᱟᱱᱟ ᱱᱚᱶᱟᱣᱟᱜᱤ ᱥᱟᱹᱦᱤ ᱜᱮᱭᱟ ᱟ ᱟᱵᱮᱱ ᱱᱚᱣᱟ ᱟᱵᱮᱱᱟᱜ ᱢᱚᱪᱟ ᱠᱷᱚᱱ ᱛᱷᱚᱲᱟ ᱟᱸᱡᱚᱢ ᱥᱟᱱᱟᱭᱮᱫ ᱞᱤᱧᱟ ᱱᱤᱭᱟᱹ ᱯᱚᱭᱮᱱᱴ
ᱦ ᱦᱮᱸ ᱟᱪᱪᱷᱟ ᱱᱚᱣᱟ ᱫᱚ ᱮᱠᱫᱚᱢ ᱥᱟᱦᱤ ᱫᱚ ᱵᱟᱝ ᱠᱟᱱᱟ ᱠᱟᱨᱚᱱ ᱯᱟᱲᱦᱟᱣ ᱚᱞᱚᱜ ᱯᱟᱲᱦᱟᱣ ᱫᱤᱱ ᱨᱮ ᱚᱱᱟ ᱡᱩᱫᱤ ᱟᱢ ᱯᱨᱳᱜᱨᱟᱢ ᱥᱮ ᱚᱱᱠᱟᱱᱟᱜ ᱤᱭᱟᱹᱨᱮᱢ ᱪᱟᱞᱟᱜ ᱡᱟᱦᱟᱸ ᱫᱚ ᱡᱟᱦᱟᱸ ᱫᱚ ᱱᱤᱡᱮᱨᱟᱜ ᱠᱳᱱᱳ ᱰᱮᱵᱷᱞᱚᱯ ᱵᱟᱝ ᱦᱩᱭᱩᱜᱼᱟ ᱟᱨ ᱚᱱᱠᱟᱱᱟᱜ ᱡᱟᱭᱜᱟ ᱨᱮᱫᱚ ᱵᱟᱝ ᱪᱟᱞᱟᱣ ᱫᱚ ᱩᱪᱤᱛ ᱠᱟᱱᱟ ᱯᱨᱳᱜᱨᱟᱢ ᱠᱚ ᱡᱮᱢᱚᱱ ᱠᱚ ᱪᱟᱞᱟᱜ ᱠᱟᱱᱟ ᱟᱨᱠᱤ ᱱᱤ ᱱᱮᱛ ᱠᱟᱹᱴᱤᱡ ᱠᱟᱹᱴᱤᱡ ᱜᱤᱫᱽᱨᱟᱹ ᱠᱚ ᱧᱮᱞ ᱦᱩᱭᱩᱜ ᱠᱟᱱᱟ ᱚᱱᱟ ᱫᱚ ᱵᱟᱝ ᱪᱟᱞᱟᱣ ᱜᱮ ᱩᱪᱤᱛ ᱟᱨᱠᱤ ᱟᱨ ᱱᱚᱛᱮ ᱯᱟᱲᱦᱟᱣ ᱥᱮᱫ ᱠᱷᱚᱱᱟᱜ ᱦᱚᱸ ᱛᱟᱭᱱᱚᱢ ᱢᱟᱱᱮ ᱡᱷᱚᱛᱚ ᱥᱮᱫ ᱠᱷᱚᱱᱟᱜ ᱜᱮ ᱱᱚᱣᱟ ᱫᱚᱢ ᱛᱟᱭᱱᱚᱢ ᱟᱨ ᱚᱱᱟ ᱜᱮ
ᱦᱳᱭ ᱦᱳᱭ ᱟᱹᱰᱤ ᱱᱟᱯᱟᱭ ᱦᱩᱫᱤᱥ ᱛᱟᱵᱮᱱ ᱟᱹᱰᱤ ᱟᱹᱰᱤ ᱢᱚᱡᱽ ᱵᱮᱱ ᱞᱟᱹᱭ ᱠᱮᱜ-ᱟ ᱡᱮ ᱱᱚᱣᱟ ᱡᱟᱦᱟᱸ ᱚᱞᱚᱜ ᱯᱟᱲᱦᱟᱜ ᱥᱮᱫ ᱠᱷᱚᱱ ᱠᱩ ᱠᱷᱟᱴᱚᱜ ᱠᱟᱱᱟ ᱟᱨ ᱜᱟ ᱜᱟᱹᱨᱡᱚᱱ ᱦᱚᱸ ᱢᱤᱫᱴᱟᱝ ᱫᱟᱭᱤᱛ ᱛᱚ ᱠᱟᱱ ᱛᱟᱠᱚᱣᱟ ᱡᱮ ᱟᱠᱚ ᱨᱮᱱ ᱜᱤᱫᱽᱹᱨᱟ ᱠᱚ ᱥᱮ ᱟᱠᱚ ᱨᱮᱱ ᱯᱮᱨᱮᱱᱴᱥ ᱱᱩᱠᱩ ᱚᱱᱠᱟ ᱵᱟᱝ ᱪᱷᱩᱴ ᱮᱢᱚᱜ ᱫᱚᱨᱠᱟᱨ ᱠᱟᱱᱟ ᱦᱮᱸ ᱥᱮ ᱵᱟᱝ ᱟᱫᱚ ᱠᱟᱹᱦᱤ ᱱᱟ ᱜᱮ ᱯᱟᱥᱮᱫ ᱱᱚᱣᱟ ᱨᱮᱫᱚ ᱵᱩᱡᱷᱟᱹᱜ ᱠᱟᱱᱟ ᱡᱮ ᱩᱱᱠᱩ ᱜᱚᱜᱚ ᱵᱟᱵᱟ ᱦᱚᱸᱠᱚ ᱚᱱᱠᱟᱱ ᱧᱚᱜ ᱜᱮᱭᱟ ᱚᱱᱟ ᱞᱟᱹᱜᱤᱫ ᱛᱮ ᱩᱱᱠᱩ ᱜᱤᱫᱽᱨᱟᱹ ᱠᱚ ᱵᱟᱠᱚ ᱩᱱᱠᱩᱣᱟᱜ ᱯᱚᱨᱤᱵᱮᱥ ᱩᱱᱠᱩᱣᱟᱜ ᱦᱟᱣᱟ ᱠᱚ ᱦᱚᱭ ᱦᱤᱸᱥᱤᱫ ᱠᱚ ᱚᱱᱠᱟ ᱜᱮᱭᱟ ᱚᱱᱛᱮᱱᱟᱜ ᱡᱟᱹᱱᱤᱡ ᱛᱮ ᱵᱩᱡᱷᱟᱹᱜ ᱠᱟᱱᱟ ᱚᱱᱟ ᱛᱮ ᱱᱩᱠᱩ ᱫᱚ ᱱᱟᱦᱟᱜ ᱚᱱᱠᱟ ᱜᱮᱠᱚ ᱠᱟᱹᱢᱤᱭᱮᱫᱟ᱾ ᱟᱫᱚ ᱢᱤᱫᱴᱮᱱ ᱛᱷᱚᱲᱟ ᱜᱟᱱ ᱥᱚᱢᱟᱡ ᱨᱮᱱ ᱞᱟᱹᱜᱤᱫ ᱜᱟᱞᱟᱛ ᱢᱮᱥᱮᱡ ᱤᱭᱟᱹ ᱠᱟᱱᱟ ᱯᱟᱥ ᱱᱟᱜ ᱠᱟᱱᱟ ᱡᱟᱦᱟᱸ ᱫᱚᱵᱚᱱ ᱢᱮᱱ ᱮᱜ ᱠᱟᱱᱟ ᱦᱮᱸ ᱥᱮ ᱵᱟᱝ
ᱦᱳᱭ ᱦᱳᱭ ᱟᱵᱚ ᱥᱚᱢᱟᱡᱽ ᱜᱮᱛᱚ ᱰᱩᱵᱩᱡ ᱪᱟᱵᱟᱜ ᱠᱟᱱᱟ ᱚᱱᱠᱟ ᱫᱚ ᱡᱟ ᱧᱮᱞ ᱦᱩᱭᱩᱜ ᱠᱟᱱᱟ ᱟᱨᱠᱤ ᱱᱮᱛᱟᱨ ᱡᱟᱸ ᱠᱩᱲᱤ ᱜᱤᱫᱽᱨᱟᱹ ᱠᱚᱲᱟ ᱜᱤᱫᱽᱨᱟᱹ ᱧᱮᱞ ᱦᱩᱭᱩᱜ ᱠᱟᱱᱟ ᱟᱨ ᱡᱟᱹᱥᱛᱤ ᱠᱟᱨᱛᱮ ᱦᱩᱭᱩᱜ ᱠᱟᱱᱟ ᱟᱨ ᱦᱟᱺᱰᱤ ᱯᱟᱹᱣᱨᱟᱹ ᱦᱟᱺᱰᱤ ᱯᱟᱹᱣᱨᱟᱹ ᱨᱮᱜᱮ ᱵᱮᱥᱤ ᱠᱚ ᱛᱟ ᱛᱟᱦᱮᱱ ᱠᱟᱱᱟ ᱟᱨᱠᱤ ᱠᱚᱲᱟ ᱜᱤᱫᱽᱨᱟᱹ ᱠᱚ ᱧᱮᱞ ᱦᱩᱭᱩᱜ ᱠᱟᱱᱟ ᱠᱩᱲᱤ ᱜᱤᱫᱽᱨᱟᱹ ᱠᱚᱦᱚᱸ ᱠᱚ ᱱᱮᱛᱟᱨ ᱫᱚ ᱧᱮᱞ ᱦᱩᱭᱩᱜ ᱠᱟᱱᱟ ᱠᱩᱲᱤ ᱜᱤᱫᱽᱨᱟᱹ ᱠᱚᱦᱚᱸ ᱠᱚ ᱚᱱᱟ ᱨᱮᱠᱚ ᱮ ᱵᱚᱞᱚᱱ ᱠᱟᱱᱟ ᱦᱟᱺᱰᱤ ᱯᱟᱹᱣᱨᱟᱹ ᱠᱚ ᱧᱩ ᱭᱮᱜ-ᱟ ᱟᱨ ᱛᱟᱯᱚᱨᱮ ᱚᱱᱠᱟ ᱪᱷᱟᱹᱯᱲᱤ ᱯᱨᱳᱜᱨᱟᱢ ᱵᱮᱥᱤ ᱠᱚ ᱪᱟᱞᱟᱜ ᱠᱟᱱᱟ ᱦᱟᱺᱰᱤ ᱯᱟᱹᱣᱨᱟᱹ ᱚᱸᱰᱮ ᱜᱮ ᱟᱨᱚ ᱵᱮᱥᱤ ᱢᱟᱱᱮ ᱧᱩᱭᱮᱫ-ᱟ ᱠᱚ ᱚᱸᱰᱮ ᱠᱷᱚᱱᱟᱜ ᱜᱮᱛᱚ ᱠᱚ ᱥᱮᱬᱟᱭᱮᱜ-ᱟ ᱥᱮ ᱥᱟᱱᱟᱢ ᱠᱤᱪᱷᱩ ᱟᱨ ᱥᱟᱱᱟᱢ ᱟᱜ ᱱᱟᱜ ᱠᱚ ᱛᱟᱭᱱᱚᱢ ᱪᱟᱵᱟᱜ ᱠᱟᱱᱟ ᱠᱟᱨᱚᱱ ᱟᱵᱚ ᱜᱮᱵᱚᱱ ᱛᱟᱭᱱᱚᱢ ᱛᱟᱭᱱᱚᱢ ᱚᱜ ᱠᱟᱱᱟ ᱛᱚ ᱚᱞᱚᱜ ᱯᱟᱲᱦᱟᱜ ᱫᱤᱠ ᱫᱤᱭᱮ ᱠᱷᱚᱱᱟᱜ ᱟᱵᱚ ᱜᱮ ᱛᱟᱭᱱᱚᱢ ᱟᱨ ᱛᱟᱭᱱᱚᱢ ᱨᱮ ᱢᱮᱱᱟᱜ ᱵᱚᱱᱟ ᱟᱨ ᱢᱟᱲᱟᱝ ᱥᱮᱫ ᱞᱟᱦᱟ ᱪᱟᱞᱟᱜ ᱵᱚᱱ ᱢᱚᱱᱮᱭᱮᱜ-ᱟ ᱟᱨ ᱡᱷᱚᱛᱚ ᱛᱟᱭᱱᱚᱢ ᱥᱮᱫ ᱜᱮᱵᱚᱱ ᱟᱨᱦᱚᱸ ᱨᱩᱣᱟᱹᱲ ᱪᱟᱞᱟᱜ ᱠᱟᱱᱟ
ᱟᱹᱰᱤ ᱱᱟᱯᱟᱭ ᱵᱮᱱ ᱢᱮᱱ ᱠᱮᱭᱟ ᱟᱫᱚ ᱢᱤᱫᱴᱟᱝ ᱡᱤᱱᱤᱥ ᱵᱩᱡᱩᱜ ᱠᱟᱱᱟ ᱟᱵᱩ ᱟᱵᱩ ᱛᱟᱞᱟ ᱨᱮᱦᱚᱸ ᱢᱤᱫᱴᱮᱱ ᱡᱮᱢᱚᱱ ᱱᱟᱦᱟᱜ ᱟᱵᱚ ᱠᱤᱪᱷᱩᱰᱤ ᱦᱚᱲ ᱜᱮ ᱥᱮ ᱟᱹᱞᱤᱧ ᱢᱮᱱᱟᱜ ᱞᱤᱧ ᱟᱵᱮᱱ ᱢᱮᱱᱟᱜ ᱵᱮᱱᱟ ᱟᱨᱦᱚᱸ ᱚᱱᱠᱟᱜᱮ ᱢᱮᱱᱟᱜ ᱠᱚᱣᱟ ᱦᱚᱲ ᱱᱟᱦᱟᱜ ᱟᱫᱚ ᱡᱟᱦᱟᱸ ᱞᱮᱠᱟ ᱡᱩᱫᱤ ᱢᱟᱱᱮ ᱛᱷᱚᱲᱟ ᱜᱟᱱ ᱞᱟᱹᱴᱩ ᱧᱚᱜ ᱦᱚᱲ ᱵᱚᱱ ᱵᱮᱱᱟᱣ ᱞᱮᱱᱠᱷᱟᱱ ᱢᱟᱱᱮ ᱛᱷᱚᱲᱟ ᱜᱟᱱ
ᱦᱩᱸ
ᱩᱹᱰᱟᱜ ᱞᱮᱠᱟ ᱟᱫᱚ ᱱᱟᱦᱟᱜ ᱟᱵᱚ ᱫᱚ ᱟᱫᱚ ᱱᱟᱦᱟᱜ ᱵᱟᱡᱟᱨ ᱥᱚᱦᱚᱨ ᱥᱮᱫ ᱵᱚᱱ ᱪᱟᱞᱟᱣ ᱞᱮᱱᱠᱷᱟᱱ ᱫᱚ ᱫᱤᱠᱩ ᱥᱮᱫ ᱟᱫᱚᱵᱚᱱ ᱢᱮᱥᱟᱭ ᱱᱟ ᱟᱫᱚ ᱟᱫᱚ ᱟᱵᱚ ᱫᱚ ᱦᱚᱲ ᱛᱮᱫᱚ ᱱᱟᱦᱟᱜ ᱵᱟᱵᱚᱱ ᱜᱟᱞ ᱢᱟᱨᱟᱜ-ᱟ ᱱᱟᱦᱟᱜ ᱟᱫᱚ ᱦᱚᱲ ᱠᱚᱫᱚ ᱱᱟᱜ ᱟᱵᱚ ᱫᱚ ᱮᱴᱟᱜ ᱯᱚᱨᱤᱵᱮᱥ ᱨᱮᱵᱚᱱ ᱫᱩᱲᱩᱵ ᱛᱤᱸᱜᱩ ᱥᱮ ᱡᱟᱦᱟ ᱱᱟᱜ ᱤᱭᱟᱹ ᱨᱮᱜᱮ ᱟᱫᱚ ᱱᱟᱦᱟᱜ ᱵᱚᱱ ᱟᱵᱚ ᱟᱯᱱᱟᱨᱟᱜ ᱵᱷᱟᱥᱟ ᱢᱟᱵᱚᱱ ᱵᱟᱹᱜᱤᱭᱮᱜ ᱠᱟᱱᱟ ᱟᱯᱱᱟᱨ-ᱟᱜ ᱦᱚᱨᱚᱜ ᱵᱟᱸᱫᱮ ᱦᱚᱸ ᱟᱫᱚ ᱵᱟᱢ ᱦᱚᱨᱚᱜ-ᱟ᱾ ᱟᱫᱚ ᱱᱟᱦᱟᱜ ᱥᱚᱨᱦᱟᱭ ᱠᱚᱨᱮ ᱦᱚᱸ ᱟᱫᱚ ᱱᱟᱦᱟᱜ ᱟᱢᱫᱚ ᱰᱟᱭᱨᱮᱠᱴ ᱡᱤᱞ ᱫᱟᱠᱟ ᱡᱚᱢ ᱨᱮᱜᱮᱢ ᱦᱤᱡᱩᱜ-ᱟ ᱟᱨ ᱚᱱ ᱟᱢ ᱛᱮ ᱟᱢ ᱨᱮᱱ ᱜᱤᱫᱽᱨᱟᱹ ᱠᱚᱫᱚ ᱱᱟᱦᱟᱜ ᱩᱱᱠᱩ ᱢᱟ ᱩᱱᱠᱩ ᱚᱱᱟ ᱵᱟᱠᱚ ᱪᱮᱫ ᱫᱟᱲᱮᱭ-ᱟᱜ ᱵᱟᱠᱚ ᱥᱮᱬᱟ ᱫᱟᱲᱮᱭᱟᱜ-ᱟ ᱥᱚᱨᱦᱟᱭ ᱪᱮᱫ ᱠᱚ ᱢᱮᱛᱟᱜ-ᱟ? ᱮᱦᱚᱵ ᱫᱤᱱ ᱩᱢ ᱪᱮᱫ ᱠᱟᱱᱟ ᱠᱷᱩᱱᱴᱟᱹᱣ ᱪᱮᱫ ᱠᱟᱱᱟ ᱵᱚᱸᱜᱟ ᱛᱤᱥ ᱠᱟᱱᱟ ᱚᱱᱟ ᱠᱚᱫᱚ ᱱᱟᱜ ᱵᱟᱠᱚ ᱥᱮᱬᱟ ᱫᱟᱲᱮᱭᱟᱜ-ᱟ ᱟᱫᱚ ᱱᱚᱜ-ᱚᱭ ᱱᱚᱣᱟ ᱡᱤᱱᱤᱥ ᱟᱢ ᱫᱚ ᱡᱟᱦᱟᱸ ᱨᱮᱜᱮᱢ ᱛᱟᱦᱮᱱ ᱡᱟᱦᱟᱸ ᱛᱤᱱᱟᱹᱜ ᱞᱟᱹ ᱞᱟᱹᱴᱩ ᱦᱚᱲ ᱜᱮᱢ ᱵᱮᱱᱟᱣ ᱟᱫᱚ ᱟᱢ ᱫᱚ ᱟᱯᱱᱟᱨ ᱱᱤᱡᱮᱨ ᱟᱹᱛᱩ ᱨᱮᱭᱟᱜ ᱟᱯᱱᱟᱨ ᱟᱯᱱᱟᱨ ᱦᱟᱥᱟ ᱨᱮᱭᱟᱜ ᱢᱟᱱᱮ ᱪᱮᱫ ᱠᱚ ᱢᱮᱱ ᱠᱟᱜ ᱞᱮᱠᱟ ᱚᱱᱟ ᱤᱭᱟᱹ ᱫᱚ ᱟᱞᱚᱢ ᱦᱤᱲᱤᱧ-ᱟ ᱚᱱᱟ ᱠᱟᱞᱪᱟᱨ ᱫᱚ ᱟᱞᱚᱢ ᱦᱤᱲᱤᱧ-ᱟ ᱟᱨ ᱥᱮᱬᱟᱭ ᱟᱢᱟᱜ ᱛᱤᱱᱟᱹᱜ ᱠᱟᱱᱟ ᱚᱱᱟ ᱫᱚ ᱦᱚᱨᱚᱜ ᱵᱟᱸᱫᱮ ᱥᱮ ᱞᱟᱹᱭ ᱛᱮᱜᱮ ᱦᱳᱭ
ᱦᱳᱭ ᱥᱟᱱᱟᱢ-ᱟᱜ ᱨᱮᱜᱮ ᱥᱮᱴᱮᱨ ᱫᱚᱨᱠᱟᱨ ᱡᱮᱢᱚᱱ ᱡᱷᱚᱛᱚ ᱜᱮ ᱟᱨ ᱩᱱᱠᱩ ᱡᱩᱫᱤ ᱡᱟᱦᱟᱸᱭ ᱨᱮ ᱵᱟᱡᱟᱨ ᱨᱮᱠᱚ ᱛᱟᱦᱮᱱ ᱠᱷᱟᱱ ᱩᱱᱠᱩ ᱠᱚᱫᱚ ᱡᱮᱢᱚᱱ ᱥᱚᱨᱦᱟᱭ ᱠᱚ ᱛᱟᱯᱚᱨᱮ ᱟᱨᱦᱚ ᱵᱟᱦᱟ ᱠᱚ ᱦᱚᱲᱮ ᱠᱚ ᱚᱱᱟ ᱠᱚᱢᱟ ᱦᱟᱱᱮ ᱠᱟᱹᱴᱤᱡ ᱠᱟᱹᱴᱤᱡ ᱜᱤᱫᱽᱨᱟᱹ ᱠᱚ ᱡᱟᱦᱟᱸᱭ ᱠᱚ ᱠᱚ ᱦᱟᱨᱟᱜ ᱠᱟᱱᱟ ᱩᱱᱠᱩ ᱢᱟ ᱵᱟᱠᱚ ᱴᱷᱤᱠᱟᱹᱭᱮᱫᱼᱟ ᱥᱮ ᱟᱫᱚ ᱩᱱᱠᱩ ᱦᱚᱸ ᱚᱱᱟ ᱪᱮᱫ ᱢᱟᱠᱚ ᱡᱮᱢᱚᱱ ᱚᱱᱟ ᱚᱱᱟ ᱱᱤᱭᱟᱹ ᱟᱨᱠᱤ
ᱦᱮᱸ ᱥᱟᱹᱨᱤ ᱜᱮ ᱥᱟᱹᱨᱤ ᱜᱮ ᱟᱹᱰᱤ ᱥᱟᱹᱨᱤ ᱠᱟᱛᱷᱟ ᱠᱟᱱ ᱜᱮᱭᱟ ᱱᱚᱣᱟ ᱫᱚ ᱟᱨ ᱧᱮᱞᱚᱜ ᱠᱟᱱ ᱜᱮᱭᱟ ᱚᱱᱟ ᱠᱚ ᱡᱤᱱᱤᱥ ᱫᱚ ᱡᱟᱦᱟᱸ ᱮᱱᱛᱮᱫ ᱵᱮᱱ ᱢᱮᱱᱮᱫ ᱠᱟᱱ ᱚᱱᱟ ᱫᱚ
ᱦᱳᱭ ᱟᱫᱚ ᱟᱭᱢᱟ ᱟᱭᱢᱟ ᱡᱤᱱᱤᱥ ᱜᱮ ᱟᱨᱠᱤ ᱱᱮᱛᱟᱨ ᱜᱤᱫᱽᱨᱟᱹ ᱡᱟ ᱧᱮᱞ ᱦᱩᱭᱩᱜ ᱠᱟᱱᱟ ᱡᱟᱦᱟᱸᱭ ᱠᱚ ᱵᱟᱡᱟᱨ ᱨᱮᱠᱚ ᱠᱚᱨᱮ ᱠᱚ ᱛᱟᱦᱮᱱ ᱜᱮᱭᱟ ᱩᱱᱠᱩ ᱵᱟᱠᱚ ᱴᱷᱤᱠᱟᱹᱭᱮᱫᱼᱟ ᱡᱟᱦᱟᱸ ᱫᱚ ᱟᱵᱚᱣᱟᱜ ᱫᱚ ᱱᱚᱣᱟ ᱥᱚᱨᱦᱟᱭ ᱢᱮᱱᱟᱜ ᱛᱟᱵᱚᱱᱟ ᱵᱟᱦᱟ ᱯᱚᱨᱚᱵᱽ ᱢᱮᱱᱟᱜᱼᱟ ᱛᱟᱨᱯᱚᱨ ᱛᱟᱯᱚᱨᱮ ᱢᱟᱜᱽ ᱢᱚᱬᱮ ᱟᱨᱦᱚᱸ ᱟᱭᱢᱟ ᱟᱭᱢᱟ ᱯᱚᱨᱚᱵᱽ ᱠᱚ ᱢᱮᱱᱟᱜᱼᱟ ᱚᱱᱟ ᱠᱚ ᱢᱟ ᱵᱟᱠᱚ ᱴᱷᱤᱠᱟᱹᱭᱮᱫᱼᱟ ᱩᱱᱠᱩ ᱫᱚ ᱢᱟ ᱵᱟᱡᱟᱨ ᱨᱮᱠᱚ ᱦᱟᱨᱟᱜ ᱠᱟᱱᱟ ᱥᱮ ᱫᱤᱠᱩᱣᱟᱜ ᱡᱟ ᱜᱩᱞᱳ ᱞᱟᱭᱼᱞᱟᱠᱪᱟᱨ ᱠᱚ ᱩᱱᱠᱩ ᱚᱱᱟᱜᱮ ᱚᱱᱟ ᱜᱮᱠᱚ ᱟᱯᱱᱟᱨ ᱠᱟᱜᱼᱟ ᱥᱮ ᱟᱨ ᱚᱱᱠᱟ ᱫᱚ ᱚᱱᱠᱟ ᱫᱚ ᱠᱷᱚᱞᱤ ᱵᱟᱝ ᱴᱷᱤᱠᱟ ᱢᱮ ᱱᱤᱡᱮ ᱦᱚᱸ ᱢᱟᱱᱮ ᱡᱟᱦᱟᱸᱭ ᱜᱮ ᱵᱟᱡᱟᱨ ᱨᱮᱠᱚ ᱛᱟᱦᱮᱱᱟ ᱩᱱᱠᱩ ᱠᱚ ᱢᱟᱱᱮ ᱥᱚᱨᱠᱟᱨ ᱠᱚ ᱥᱮᱬᱟᱣ ᱟᱠᱚ ᱢᱟ ᱡᱮᱢᱚᱱ ᱡᱮ ᱟᱵᱚᱣᱟᱜ ᱫᱚ ᱱᱚᱣᱟ ᱠᱟᱱ ᱛᱟᱵᱚᱱᱟ ᱟᱵᱚᱣᱟᱜ ᱱᱚᱣᱟ ᱠᱟᱞᱪᱟᱨ ᱛᱟᱵᱚᱱ ᱥᱮ ᱟᱵᱚ ᱫᱚ ᱱᱚᱣᱟ ᱱᱚᱣᱟ ᱜᱮ ᱛᱟᱵᱚᱱ ᱟᱨᱠᱤ ᱴᱟᱢᱟᱠ ᱛᱩᱢ ᱫᱟᱜ ᱠᱚ ᱛᱟᱵᱚᱱ ᱢᱟᱱᱮ ᱚᱱᱟ ᱠᱚᱫᱚ ᱥᱟᱱᱟᱢᱟᱜ ᱜᱮ ᱢᱟᱱᱮ ᱪᱮᱫ ᱞᱟᱹᱠᱛᱤ ᱛᱟᱵᱚᱱ ᱟᱨᱠᱤ ᱠᱟᱹᱴᱤᱡ ᱠᱟᱹᱴᱤᱡ ᱛᱚ ᱩᱱᱠᱩ ᱢᱟ ᱦᱟᱨᱟ ᱞᱮᱱᱠᱷᱟᱱ ᱠᱚ ᱩᱱᱠᱩ ᱩᱱᱠᱩ ᱜᱮ ᱩᱱᱠᱩ ᱫᱚ ᱚᱱᱟ ᱠᱚ ᱢᱟᱠᱚ ᱦᱤᱲᱤᱧ ᱪᱟᱵᱟᱭᱟ ᱥᱟᱱᱟᱢᱟᱜ ᱟᱨ ᱥᱟᱱᱛᱟᱲ ᱠᱚᱦᱚᱸ ᱵᱚᱱ ᱰᱩᱵᱩᱡ ᱪᱟᱵᱟᱜᱼᱟ ᱩᱱᱫᱚ
ᱥᱟᱹᱨᱤ ᱠᱟᱛᱷᱟ ᱠᱟᱱ ᱜᱮᱭᱟ ᱟᱨ ᱟᱹᱰᱤ ᱱᱟᱯᱟᱭ ᱵᱮᱱ ᱞᱟᱹᱭ ᱴᱤᱠᱼᱟ ᱟᱹᱰᱤ ᱱᱟᱯᱟᱭ ᱦᱩᱫᱤᱥ ᱛᱟᱵᱮᱱ ᱟᱵᱮᱱᱟᱜ ᱟᱨ ᱪᱮᱫ ᱠᱚ ᱢᱮᱱᱟᱜᱼᱟ ᱚᱠᱛᱮ ᱢᱟ ᱱᱟᱦᱟᱜ ᱟᱞᱟᱝᱟᱜ ᱢᱟ ᱱᱚᱜᱼᱚᱭ ᱠᱩᱲᱤᱵᱮᱱ ᱛᱟᱞᱟᱝ ᱱᱟᱦᱟᱜ ᱟᱫᱚ ᱪᱮᱫ ᱪᱮᱫ ᱠᱚ ᱢᱮᱱ ᱞᱮᱠᱟ ᱢᱟ ᱛᱚᱵᱮ ᱟᱨᱦᱚᱸ ᱱᱟᱦᱟᱜ ᱨᱚᱯᱚᱲᱚᱜ ᱦᱩᱭᱩᱜᱼᱟ ᱦᱟᱸᱜ ᱛᱟᱭᱚᱢᱱᱚᱢ ᱛᱮ ᱡᱚᱠᱷᱚᱱ ᱯᱷᱨᱤ ᱦᱩᱭᱩᱜᱼᱟ
ᱦᱳᱭ ᱦᱳᱭ ᱦᱳᱭ
ᱦᱳᱭ ᱟᱭᱢᱟ ᱟᱭᱢᱟ ᱥᱟᱨᱦᱟᱣ ᱥᱚᱵ ᱥᱚᱢᱚᱭ ᱮᱢᱚᱜ ᱞᱟᱹᱜᱤᱫ
ᱦᱳᱭ ᱴᱷᱤᱠ ᱜᱮᱭᱟ ᱟᱹᱵᱤᱱ ᱦᱚᱸ ᱟ